ᱴᱷᱤᱠ᱾
ᱦᱮᱞᱟᱣ᱾
ᱦᱮᱞᱚ᱾
ᱦᱮᱸ ᱟᱞᱤᱧᱟᱜ ᱨᱚᱲ ᱟᱸᱡᱚᱢᱚᱜ ᱠᱟᱱᱟ?
ᱦᱚᱭ ᱟᱸᱡᱚᱢᱚᱜ ᱠᱟᱱ ᱛᱟᱵᱮᱱ ᱜᱮᱭᱟ, ᱟᱨ ᱟᱹᱞᱤᱧᱟᱜ ᱟᱸᱡᱚᱢᱚᱜ ᱠᱟᱱ ᱜᱮᱭᱟ?
ᱦᱮᱸ ᱟᱸᱡᱚᱢᱚᱜ ᱠᱟᱱᱟ᱾
ᱦᱚᱭ ᱪᱮᱫ ᱞᱮᱠᱟ ᱢᱮᱱᱟᱜ ᱵᱮᱱᱟ?
ᱮᱭ ᱱᱤᱛᱚᱜ ᱫᱚ ᱱᱟᱜ ᱠᱷᱟᱱ ᱱᱟᱯᱟᱭ ᱦᱮᱱᱟᱜ ᱟᱠᱟᱫ ᱞᱤᱧᱟ᱾ ᱟᱨ ᱟᱹᱵᱤᱱ ᱪᱮᱫ ᱞᱮᱠᱟ ᱢᱮᱱᱟᱜ ᱵᱤᱱᱟ?
ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟ᱾
ᱦᱮᱸ ᱱᱟᱯᱟᱭ ᱛᱟᱦᱮᱱ ᱜᱮ ᱵᱷᱟᱹᱜᱤᱭᱟ, ᱡᱚᱛᱚ ᱦᱚᱲ ᱱᱟᱯ ᱯᱟᱭ ᱛᱟᱦᱮᱱ ᱜᱮ ᱢᱚᱡᱽ᱾
ᱦᱚᱭ ᱟᱹᱰᱤ ᱵᱷᱟᱹᱜᱤ ᱠᱟᱛᱷᱟ, ᱟᱹᱰᱤ ᱢᱟᱨᱮ ᱠᱟᱛᱷᱟ ᱵᱮᱱ ᱞᱟᱹᱭ ᱟᱠᱟᱫᱟ᱾
ᱦᱮᱸ᱾
ᱱᱚᱣᱟ ᱠᱟᱛᱷᱟ ᱫᱚ ᱟᱹᱰᱤ ᱥᱮᱫᱟᱭ ᱠᱷᱚᱱ ᱠᱚ ᱢᱮᱱ ᱟᱹᱜᱩᱭᱟ ᱡᱮ ᱵᱚᱞᱮ ᱱᱟᱯᱟᱭ ᱵᱚᱱ ᱛᱟᱦᱮᱸᱞᱮᱱᱠᱷᱟᱱ ᱜᱮ ᱟᱹᱰᱤ ᱱᱟᱯᱟᱭ ᱦᱩᱭᱩᱜᱼᱟ᱾
ᱦᱮᱸ᱾
ᱟᱫᱚ ᱢᱮᱱᱫᱚ ᱦᱟᱸᱜ ᱱᱤᱛᱚᱜ ᱫᱚ ᱴᱚᱯᱤᱠ ᱫᱚ ᱡᱮ ᱦᱮᱸ ᱪᱮᱫ ᱞᱟᱝ ᱨᱚᱲᱟ?
ᱟᱪᱪᱷᱟ ᱱᱤᱛᱚᱜ ᱫᱚ ᱱᱟᱜ ᱠᱷᱟᱱ ᱢᱤᱫᱴᱟᱝ ᱯᱚᱨᱚᱵᱽ ᱱᱤᱭᱟᱹ ᱜᱮ ᱮ ᱢᱤᱫᱴᱮᱡ ᱞᱟᱦᱟᱨᱮ ᱪᱟᱞᱟᱣᱮᱱ ᱡᱮ ᱪᱤᱛᱟᱹᱣ ᱯᱚᱨᱚᱵᱽ, ᱟᱯᱮᱥᱮᱫ ᱫᱚ ᱚᱱᱟ ᱯᱚᱨᱚᱵᱽ ᱫᱚ ᱦᱩᱭᱱᱟ ᱥᱮ ᱵᱟᱝᱟ?
ᱟᱞᱮᱥᱮᱫ ᱫᱚ ᱱᱟᱦᱟᱜ ᱚᱱᱟ ᱫᱚ ᱦᱟᱸᱜ ᱩᱸᱜ ᱵᱟᱹᱧ ᱵᱟᱰᱟᱭᱟ᱾
ᱟᱪᱪᱷᱟ ᱦᱮᱸ᱾
ᱟᱯᱮ ᱥᱮᱫ ᱚᱱᱠᱟ ᱦᱩᱭ ᱠᱟᱱ ᱠᱷᱟᱡ ᱛᱚ ᱞᱟᱹᱭᱢᱮ ᱮᱠᱟᱞᱮᱠᱟ ᱱᱚᱣᱟ ᱫᱚ ᱮᱦᱚᱵ ᱮᱛᱚᱦᱚᱵᱚᱜᱼᱟ ᱟᱨ ᱪᱮᱫ ᱞᱮᱠ
ᱟᱪᱪᱷᱟ ᱦᱮᱸ ᱪᱤᱛᱟᱹᱣ ᱯᱚᱨᱚᱵᱽ ᱫᱚ ᱱᱟᱦᱟᱜ ᱟᱸᱜ ᱛᱩᱫ ᱨᱚᱦᱚᱭ ᱫᱤᱱ ᱨᱮᱜᱮ ᱦᱩᱭᱩᱜ ᱜᱮᱭᱟ ᱟᱫᱚ ᱪᱤᱛᱟᱹᱣ ᱯᱚᱨᱚᱵᱽ ᱫᱚ ᱚᱱᱠᱟ ᱫᱚ ᱛᱮᱢᱚᱱ ᱠᱤᱪᱷᱩ ᱛᱚ ᱵᱟᱹᱱᱩᱜ ᱟᱠᱟ-ᱜ ᱩᱸᱜ ᱡᱤᱞ ᱯᱤᱴᱷᱟᱹᱭᱟᱠᱚ ᱞᱮᱴᱚᱭᱟᱠᱚ ᱚᱱᱟᱠᱚ ᱡᱚᱢᱟ ᱟᱨ ᱯᱚᱨᱚᱢ ᱢᱮᱱᱛᱮ ᱠᱚ ᱢᱟᱱᱟᱣᱟ ᱱᱟᱦᱟᱸᱜ᱾ ᱠᱷᱟᱱ᱾ ᱟᱫᱚ ᱤᱱᱟᱹ ᱯᱚᱨᱮ ᱫᱚ ᱱᱟᱦᱟᱸᱜ ᱜᱚᱢᱦᱟ ᱯᱚᱨᱚᱵᱽ ᱦᱩᱭᱩᱜ-ᱟ᱾ ᱟᱯᱮᱥᱮᱱ ᱫᱚ ᱛᱟᱦᱚᱞᱮ ᱚᱱᱟ ᱯᱚᱨᱚᱵᱽ ᱫᱚ ᱦᱩᱭᱩᱜ-ᱟ ᱥᱮ ᱵᱟᱝ-ᱟ?
ᱟᱞᱮᱥᱮᱱ ᱦᱚᱸ ᱚᱱᱠᱟ ᱫᱚ ᱦᱟᱸᱜ ᱧᱩᱛᱩᱢ ᱫᱚ ᱦᱟᱸᱜ ᱛᱷᱚᱲᱟ ᱜᱟᱱ ᱵᱚᱫᱚᱞᱚᱜ
ᱟᱪᱪᱷᱟ ᱴᱷᱤᱠ ᱜᱮ ᱦᱮᱸ ᱚᱱᱠᱟᱜ ᱜᱮ ᱵᱷᱤᱱᱟᱹ ᱵᱷᱤᱱᱟᱹ ᱴᱚᱴᱷᱟ ᱠᱟᱱᱟ ᱵᱚᱱ ᱛᱚ᱾ ᱟᱫᱚ ᱟᱵᱚ ᱫᱚ ᱱᱟᱦᱟᱜ ᱢᱤᱫᱴᱟᱝ ᱯᱚᱨᱚᱵᱽ ᱜᱮ ᱟᱫᱚ ᱵᱷᱤᱱᱟᱹ ᱵᱷᱤᱱᱟᱹ ᱧᱩᱛᱩᱢ ᱛᱮᱵᱚᱱ ᱩᱨᱩᱢᱟ᱾ ᱵᱟᱠᱷᱟᱱ ᱦᱟᱸᱜ ᱯᱚᱨᱚᱵᱽ ᱠᱚᱫᱚ ᱢᱤᱫᱴᱟᱝ ᱜᱮᱭᱟ ᱡᱮ ᱚᱱᱟ ᱯᱚᱨᱚᱵᱽ ᱜᱮ ᱡᱷᱚᱛᱚ ᱦᱚᱲ ᱵᱩᱱ ᱢᱟᱱᱟᱣᱟ᱾ ᱠᱤᱱᱛᱩ ᱧᱩᱛᱩᱢ ᱫᱚ ᱱᱟᱦᱟᱜ ᱚᱱᱟ ᱨᱮᱱᱟᱜ ᱫᱚ ᱵᱷᱮᱜᱟᱨᱚᱜ ᱜᱮᱭᱟ᱾
ᱦᱩᱸ ᱱᱚᱣᱟ ᱫᱚ ᱠᱟᱱ ᱜᱮᱭᱟ ᱟᱨ
ᱯᱚᱨᱚᱵᱽ ᱫᱚ ᱱᱟᱦᱟᱸᱜ ᱤᱧ ᱞᱟᱹᱭ ᱦᱚᱪᱚᱭᱮ-ᱟ ᱡᱮ ᱚᱱᱮ ᱨᱟᱠᱷᱤ ᱯᱩᱨᱱᱤᱢᱟ, ᱚᱱᱟᱴᱟᱜ ᱜᱮ ᱟᱞᱮ ᱫᱚ ᱜᱚᱢᱦᱟ ᱯᱚᱨᱚᱵᱽ ᱞᱮ ᱢᱮᱛᱟᱜ-ᱟ᱾
ᱦᱳᱭ ᱱᱚᱣᱟ ᱯᱚᱨᱚᱵᱽ ᱫᱚ ᱪᱮᱫ ᱞᱮᱠᱟ ᱦᱩᱭᱩᱜ-ᱟ ᱚᱱᱟᱛᱮ ᱠᱟᱹᱴᱤᱡ ᱞᱟᱹᱭ ᱵᱮᱱ᱾
ᱮᱦᱮᱸ᱾ ᱟᱞᱮ ᱥᱮᱱ ᱪᱮᱫ ᱞᱮᱠᱟ ᱞᱮ ᱢᱟᱱᱟᱣᱟ ᱚᱱᱟᱜᱤᱧ ᱞᱟᱹᱭᱮᱜ-ᱟ ᱛᱟᱦᱞᱮ ᱜᱚᱢᱦᱟ ᱯᱚᱨᱚᱵ ᱫᱚ ᱩᱸᱢ ᱜᱚᱢᱦᱟ ᱞᱟᱦᱟ ᱦᱤᱞᱳᱜ ᱩᱸᱢ ᱫᱩ ᱢᱟᱱᱮ ᱜᱚᱢᱦᱟ ᱦᱤᱞᱳᱜ ᱫᱚ ᱡᱤᱞ ᱯᱤᱴᱷᱟᱹᱭᱟᱠᱚᱛᱚ, ᱡᱤᱞ ᱯᱤᱴᱷᱟᱹ ᱞᱮᱴᱚ ᱭᱟ ᱠᱚ ᱚᱱᱟᱞ ᱠᱷᱟᱹᱛᱤᱨ ᱛᱮ ᱵᱤᱨ ᱠᱷᱚᱱᱟᱜ ᱞᱟᱦᱟ ᱦᱤᱞᱳᱜ ᱜᱮ ᱥᱟᱠᱟᱢ ᱠᱚᱠᱚ ᱡᱳᱚᱜᱟᱲ ᱫᱚᱦᱚ ᱠᱟᱜ᱾ ᱟᱨ ᱜᱚᱢᱦᱟ ᱦᱤᱞᱳᱜ ᱥᱮᱛᱟᱜ ᱫᱚ ᱩᱸᱜ ᱠᱩᱲᱤ ᱜᱤᱫᱟᱹᱨ ᱠᱟᱹᱴᱤᱡ ᱠᱟᱹᱴᱤᱡ ᱠᱩᱲᱤ ᱜᱤᱫᱟᱹᱨ ᱠᱚᱫᱚ ᱩᱱᱠᱩ ᱫᱚ ᱟ ᱛᱟᱞᱟ ᱠᱩᱞᱦᱤᱨᱮ ᱢᱤᱫᱴᱮᱱ ᱪᱷᱟᱴᱠᱟ ᱛᱟᱦᱮᱱᱟ ᱛᱚ ᱡᱮ ᱚᱸᱰᱮ ᱫᱚ ᱟᱠᱷᱲᱟ ᱠᱟᱱᱟ᱾ ᱟᱛᱩ ᱦᱚᱲ ᱢᱤᱞᱟᱹᱣ ᱠᱟᱛᱮᱜ ᱡᱟᱦᱟᱸ ᱨᱮᱠᱚ ᱮᱱᱮᱡ ᱥᱮᱨᱮᱧᱟ ᱚᱱᱟ ᱦᱮᱸ ᱚᱱᱟ ᱪᱷᱟᱴᱠᱟ ᱜᱮ ᱱᱟᱦᱟᱜ ᱠᱚ ᱠᱩᱲᱤ ᱜᱤᱫᱟᱹᱨ ᱯᱮᱭᱟ ᱠᱩᱲᱤ ᱜᱤᱫᱟᱹᱨ ᱛᱮ ᱚᱸᱰᱮ ᱠᱚ ᱜᱩᱨᱤᱡ ᱥᱟᱯᱷᱟᱭᱟ᱾ ᱜᱩᱨᱤᱡ ᱥᱟᱯ ᱯᱟ ᱠᱟᱛᱮᱫ ᱤᱱᱟᱹ ᱯᱚᱨᱮ ᱫᱚ ᱱᱟᱦᱜ ᱵᱟᱦᱟ ᱫᱚᱥᱟᱨ ᱦᱤᱞᱳᱜ ᱡᱮᱢᱚᱱ ᱪᱮᱫ ᱞᱮᱠᱟ ᱫᱟᱜ ᱛᱮᱠᱚ ᱠᱷᱮᱞᱟ ᱮᱱᱮᱡ ᱢᱟᱱᱮ ᱮᱱᱮᱡ ᱥᱮᱨᱮᱧ ᱛᱟᱞᱟᱛᱮ ᱫᱟᱜ ᱠᱚ ᱫᱩᱞ ᱡᱚᱝᱟᱜ-ᱟ᱾ ᱚᱱᱠᱟ ᱜᱮ ᱜᱩᱨᱤᱡᱽ ᱯᱷᱟᱨᱪᱟ ᱠᱟᱛᱮᱜ ᱥᱮᱛᱟᱜ ᱵᱮᱲᱟ ᱨᱮᱜᱮ ᱚᱲᱟᱜ ᱚᱲᱟᱜ ᱟ ᱩᱱᱠᱩ ᱠᱩᱲᱤ ᱜᱤᱫᱟᱹᱨ ᱠᱚᱫᱚ ᱠᱚ ᱪᱟᱞᱟᱜ-ᱟ ᱟᱨ ᱜᱟᱱᱚᱜ ᱥᱟᱹᱜᱟᱹᱭ ᱦᱚᱲ ᱡᱟᱦᱟᱭ ᱜᱚᱲᱚᱢ ᱥᱟᱹᱜᱟᱹᱭ ᱚᱱᱠᱟᱱ ᱠᱚ ᱡᱚᱛᱚ ᱦᱚᱲᱜᱮ ᱫᱟᱜ ᱠᱚ ᱫᱩᱞ ᱟᱠᱚᱣᱟ ᱟᱨ ᱟᱠᱚ ᱦᱚᱸᱠᱚ ᱩᱱᱠᱩ ᱦᱚᱸᱠᱚ ᱫᱩᱞ ᱦᱟᱞᱟ ᱦᱟᱠᱚᱣᱟ᱾ ᱚᱱᱠ ᱠᱟᱛ ᱤᱱᱟᱹ ᱯᱚᱨᱮ ᱫᱚ ᱱᱟᱦᱜ ᱟᱫᱚ ᱡᱷᱚᱛᱚ ᱦᱚᱲ ᱩᱢ ᱯᱷᱟᱨᱪᱟ ᱵᱟᱲᱟ ᱠᱟᱛᱮᱜ ᱟ ᱨᱩᱠᱷᱤᱭᱟᱹ ᱥᱩᱛᱟᱹᱢ ᱥᱮ ᱨᱟᱠᱷᱤ ᱱᱟᱦᱟᱜ ᱚᱱᱟᱝ ᱠᱚ ᱚ ᱵᱚᱭᱦᱟ ᱠᱚᱫᱚ ᱠᱚ ᱛᱚᱞ ᱡᱚᱝᱟᱜ-ᱟ᱾ ᱦᱮᱸ ᱤᱱᱟᱹ ᱯᱚᱨᱮ ᱫᱚ ᱡᱤᱞ ᱯᱤᱴᱷᱟᱹ, ᱞᱮᱴᱚ ᱥᱮ ᱟᱫᱚ ᱪᱟᱥ ᱠᱟᱹᱢᱤ ᱮᱝ ᱠᱟᱹᱢᱤ ᱠᱟᱹᱢᱤ ᱛᱮᱜᱮ ᱜᱚᱝᱜᱷᱟ ᱨᱚᱠᱚᱡ ᱠᱚᱠᱚ ᱧᱟᱢᱚᱜ-ᱟ ᱛᱚ᱾ ᱟᱫᱚ ᱩᱱᱠᱩ ᱜᱚᱝᱜᱷᱟ ᱨᱚ ᱠᱚᱡ ᱠᱚ ᱱᱤᱛᱚᱜ ᱠᱷᱚᱱᱟᱜ ᱜᱮᱠᱚ ᱡᱳᱜᱟᱲ ᱫᱚᱦᱚᱸ ᱟᱠᱚᱣᱟ᱾ ᱜᱚᱢᱦᱟ ᱯᱚᱨᱚᱵᱽ ᱥᱮᱴᱮᱨᱚᱜ ᱞᱟᱦᱟᱛᱮ᱾ ᱟᱫᱚ ᱜᱚᱢᱦᱟ ᱯᱚᱨᱚᱵᱽ ᱦᱤᱞᱳ ᱫᱚ ᱜᱚᱜᱚ ᱦᱚᱲ ᱠᱚᱫᱚ ᱩᱱᱠᱩ ᱠᱚ ᱥᱟᱞᱟ ᱯᱷᱟᱨᱪᱟ ᱠᱚᱣᱟ ᱟᱨ ᱩᱱᱠᱩ ᱜᱮᱠᱚ ᱯᱤᱴᱷᱟᱹ ᱠᱚᱣᱟ᱾ ᱮ ᱮᱴᱟᱜ ᱡᱤᱞ ᱠᱚᱦᱚᱸ ᱠᱚ ᱯᱤᱴᱷᱟᱹᱭ ᱜᱮᱭᱟ ᱚᱱᱟ ᱵᱟᱫ ᱠᱟᱛᱮ ᱜᱚᱝᱜᱷᱟ ᱯᱤᱴᱷᱟᱹ ᱦᱚᱸ ᱢᱤᱫᱴᱟᱝ ᱵᱟᱨᱭᱟ ᱠᱚ ᱯᱤᱴᱷᱟᱹᱭᱟ᱾ ᱟᱨ ᱞᱮᱴᱚ ᱦᱚᱸᱠᱚ ᱞᱮᱴᱚ ᱠᱚᱣᱟ ᱟᱫᱚ ᱩᱱᱠᱩ ᱦᱚᱸᱠᱚ ᱡᱚᱢ ᱠᱚᱣᱟ ᱟᱨ ᱟᱭᱩᱵ ᱩᱸ ᱛᱟᱨᱟᱥᱤᱧ ᱵᱮᱲᱟ ᱰᱩᱵᱩᱡ ᱵᱮᱲᱟ ᱫᱮᱞᱟ ᱫᱤᱞᱤ ᱫᱚ ᱚᱱᱟ ᱪᱷᱟᱴᱠᱟᱨᱮ ᱡᱟᱦᱟᱸ ᱠᱚ ᱜᱩᱨᱤᱡ ᱯᱷᱟᱨᱪᱟ ᱟᱠᱟᱫ ᱛᱟᱦᱮᱸᱫ ᱫᱚ ᱚᱸᱰᱮᱜᱮ ᱦᱟᱸᱰᱤ ᱠᱚ ᱪᱚᱰᱚᱨᱟ᱾ ᱟᱨ ᱮᱸ ᱪᱚᱰᱚᱨ ᱠᱟᱛᱮᱜ ᱟᱫᱚ ᱢᱤᱫ ᱧᱤᱫᱟᱹ ᱚᱸᱰᱮ ᱜᱮ ᱞᱟᱸᱟᱜᱽᱬᱮ ᱠᱚ ᱮᱱᱮᱡᱼᱟ᱾ ᱟᱞᱮ ᱥᱮᱱ ᱫᱚ ᱱᱟᱦᱟᱜ ᱱᱚᱝᱠᱟ ᱦᱩᱭᱩᱜᱼᱟ᱾
ᱦᱳᱭ ᱱᱚᱣᱟ ᱫᱚ ᱱᱚᱣᱟ ᱫᱚ ᱟᱹᱰᱤ ᱢᱟᱨᱟᱝ ᱥᱮ ᱟᱹᱰᱤ ᱟᱹᱰᱤ ᱢᱟᱱᱮ ᱟᱹᱰᱤ ᱢᱚᱸᱡᱽ ᱜᱮ ᱱᱚᱣᱟ ᱠᱟᱛᱷᱟ ᱟᱸᱡᱚᱢ ᱠᱟᱛᱮᱱ ᱤᱧ ᱠᱟᱹᱣ ᱠᱮᱫᱟ ᱡᱮ ᱱᱚᱝᱠᱟ ᱦᱚᱸ ᱦᱩᱭᱩᱜ ᱜᱮᱭᱟ᱾ ᱤᱧ ᱫᱚ ᱚᱱᱠᱟ ᱛᱚ ᱟᱞᱮ ᱥᱮᱱ ᱫᱚ ᱦᱟᱸᱜ ᱡᱩᱫᱟᱹ ᱜᱮ ᱦᱩᱭᱩᱜᱼᱟ᱾
ᱟᱪᱪᱷᱟ᱾ ᱟᱪᱪᱷᱟ ᱦᱮᱸ ᱛᱟᱦᱚᱞᱮ ᱠᱷᱟᱱ ᱞᱟᱹᱭᱮᱜ ᱟᱹᱧ ᱡᱮ ᱜᱚᱢᱦᱟ ᱯᱚᱨᱚᱵᱽ ᱨᱮᱜᱮ ᱟᱸ ᱜᱚᱢᱦᱟ ᱠᱟᱨᱟᱢᱚᱜ ᱜᱮᱭᱟ ᱠᱚ ᱛᱟᱦᱚᱞᱮ ᱟᱯᱮ ᱥᱮᱱ ᱫᱚ ᱚᱱᱟ ᱜᱚᱢᱦᱟ ᱠᱟᱨᱟᱢ ᱫᱚ ᱦᱩᱭᱩᱜ ᱜᱮᱭᱟ ᱥᱮ ᱵᱟᱝᱟ?
ᱦᱳᱭ ᱟᱞᱮ ᱥᱮᱫ ᱫᱚ ᱚᱱᱟ ᱠᱟᱨᱟᱢ ᱜᱮ ᱦᱩᱭᱩᱜ-ᱟ᱾
ᱟᱪᱪᱷᱟ᱾
ᱟᱞᱮ ᱥᱮᱫ ᱫᱚ ᱚᱱᱠᱟ ᱚᱱᱠᱟ ᱠᱩᱡ ᱮ ᱡᱚᱛᱚ ᱩᱱᱠᱩ ᱰᱟᱺᱜᱽᱣᱟᱹ ᱠᱩᱲᱤ ᱜᱤᱫᱽᱨᱟᱹ ᱡᱚᱛᱚ ᱚᱱᱠᱟ ᱜᱟᱰᱟ ᱠᱷᱚᱡ ᱠᱚ ᱜᱤᱛᱤᱞ ᱨᱮ ᱚᱱᱟ ᱚᱱᱟ ᱚᱱᱟ ᱡᱟᱦᱟᱱᱟᱜ ᱠᱚ, ᱠᱚ ᱢᱮᱛᱟᱜᱼᱟ ᱡᱟᱝ ᱠᱚ ᱮᱸ ᱮᱨ ᱟᱠᱚ ᱟᱨ ᱚᱱᱟ ᱠᱚ ᱫᱚᱱ ᱟᱹᱪᱩᱨᱟᱜᱼᱟ ᱠᱚ ᱮᱱᱮᱡ ᱟᱠᱚ ᱚᱱᱟᱨᱮ᱾
ᱚ, ᱦᱮᱸ᱾ ᱟᱞᱮ ᱥᱮᱱ ᱫᱚ ᱱᱟᱦᱟᱜ ᱚᱱᱟᱴᱟᱜ ᱠᱟᱨᱟᱢ ᱫᱚ ᱦᱮᱸ ᱟᱞᱮ ᱥᱮᱱ ᱫᱚ ᱚᱱᱟᱴᱟᱜ ᱠᱟᱨᱟᱢ ᱫᱚ ᱱᱟᱦᱟᱜ ᱵᱟᱝ ᱦᱩᱭᱩᱜᱼᱟ᱾ ᱥᱩᱫᱩᱧ ᱟᱸᱡᱚᱢ ᱟᱠᱟᱫᱼᱟ ᱦᱚᱲ ᱠᱚᱣᱟᱜ ᱢᱚᱪᱟ ᱨᱮᱜᱮ ᱡᱮ ᱮᱴᱟᱜ ᱥᱮᱱ ᱫᱚ ᱱᱚᱝᱠᱟ ᱦᱚᱸᱠᱚ ᱢᱟᱱᱟᱣ ᱜᱮᱭᱟ ᱡᱮ ᱚᱢᱦᱟ ᱯᱚᱨᱚᱵᱽ ᱨᱮ ᱱᱚᱝᱠᱟ ᱠᱟᱨᱟᱢ᱾ ᱟᱞᱮ ᱥᱮᱱ ᱫᱚ ᱚᱱᱠᱟ ᱫᱚ ᱵᱟᱝ ᱦᱩᱭᱩᱜᱼᱟ ᱟᱫᱚ ᱚᱱᱟ ᱛᱮ ᱩᱱᱟᱹᱜ ᱫᱚ ᱵᱟᱹᱧ ᱵᱟᱰᱟᱭᱟ ᱚᱱᱟ ᱤᱫᱤ ᱠᱟᱛᱮ ᱫᱚ᱾
ᱦᱳᱭ᱾ ᱟᱫᱚ ᱱᱚᱣᱟ ᱡᱮ ᱜᱚᱢᱦᱟ ᱯᱚᱨᱚᱵᱽᱮᱢ ᱞᱟᱹᱭ ᱠᱮᱫᱟ ᱚᱱᱟ ᱫᱚ ᱱᱚᱝᱠᱟ ᱵᱟᱦᱟ ᱯᱚᱨᱚᱵᱽ ᱞᱮᱠᱟᱜᱮ ᱚᱱᱠᱟ ᱫᱟᱜ ᱦᱚᱸᱠᱚ ᱟᱨᱮᱡ ᱡᱚᱱᱟᱜ ᱟᱠᱚ?
ᱵᱟᱝ ᱦᱟᱸᱜ ᱠᱷᱟᱱ ᱦᱮᱸ ᱵᱟᱦᱟ ᱯᱚᱨᱚᱵᱽ ᱫᱚᱥᱟᱨ ᱦᱤᱞᱳ ᱞᱮᱼᱼ ᱜᱮ ᱫᱟᱜ ᱫᱚᱠᱚ ᱟᱨᱮᱡ ᱡᱚᱝᱼᱟ ᱠᱤᱱᱛᱩ ᱵᱟᱦᱟ ᱯᱚᱨᱚᱵᱽ ᱞᱮᱠᱟ ᱚᱱᱠᱟ ᱫᱚ ᱩᱱᱟᱹᱜ ᱫᱚ ᱱᱟᱦᱟᱜ ᱩᱱᱟᱹᱜ ᱫᱤᱱ ᱫᱚ ᱵᱟᱝᱠᱚ ᱢᱟᱱᱟᱣᱟ᱾
ᱟᱪᱪᱷᱟ᱾
ᱵᱟᱦᱟ ᱯᱚᱨᱚᱵᱽ ᱞᱮᱠᱟᱜᱮ ᱫᱟᱜ ᱛᱮᱫᱚ ᱠᱚ ᱠᱷᱮᱞᱟ, ᱠᱤᱱᱛᱩ ᱦᱮᱸ ᱵᱟᱦᱟ ᱯᱚᱨᱚᱵᱽ ᱡᱮᱢᱚᱱ ᱟᱵᱚ ᱪᱮᱫᱠᱟ ᱩᱢ ᱢᱟᱦᱟ ᱥᱟᱹᱨᱫᱤ ᱢᱟᱦᱟ ᱚᱱ ᱠᱟ ᱫᱚ ᱱᱟᱜ ᱵᱟᱝᱼᱟ, ᱚᱱᱟ ᱫᱚ ᱯᱚᱨᱚᱵᱽ ᱫᱚ ᱢᱤᱫ ᱫᱤᱱ ᱨᱮᱜᱮ ᱦᱩᱭᱩᱜᱼᱟ ᱟᱨ ᱢᱤᱫ ᱨᱮᱜᱮ ᱪᱟᱵᱟᱜᱼᱟ᱾
ᱟᱨ ᱱᱚᱣᱟ ᱫᱚ ᱛᱚ ᱛᱤᱱᱟᱹᱜ ᱫᱤᱱ ᱜᱟᱱ ᱨᱮᱭᱟᱜ ᱦᱩᱭᱩᱜ ᱯᱚᱨᱚᱵᱽ ᱠᱟᱱᱟ?
ᱦᱮᱸ ᱚᱱᱟ ᱫᱚ ᱜᱚᱢᱦᱟ ᱯᱚᱨᱚᱵᱽ ᱫᱚ ᱟᱞᱮ ᱫᱚ ᱢᱤᱫ ᱫᱤᱱ ᱨᱮᱜᱮ ᱢᱟᱱᱟᱣ ᱜᱮᱭᱟ ᱢᱤᱫ ᱫᱤᱱ ᱛᱮᱦᱮᱧ ᱜᱮ ᱮᱦ ᱦᱚᱵᱚᱜ-ᱟ ᱛᱮᱦᱮᱧ ᱢᱤᱫ ᱧᱤᱫᱟᱹ ᱠᱚ ᱮᱱᱮᱡᱼᱟ ᱜᱟᱯᱟ ᱛᱮᱫᱚ ᱪᱟᱵᱟᱜᱼᱟ᱾
ᱟᱨ ᱟᱨ ᱦᱤᱡᱩᱜ ᱠᱟᱱ ᱫᱚ ᱪᱮᱫ ᱯᱚᱨᱚᱵᱽ ᱟᱨᱦᱚᱸ ᱢᱮᱱᱟᱜ ᱠᱟᱫ ᱛᱟᱯᱮᱭᱟ?
ᱦᱮᱸ ᱚᱱᱟ ᱪᱷᱟᱲᱟ ᱠᱟᱛᱮᱫ ᱫᱚ ᱚ ᱜᱚᱢᱦᱟ ᱯᱚᱨᱚᱵᱽ ᱜᱮ ᱱᱟᱜ ᱦᱤᱡᱩᱜ ᱠᱟᱱᱟ, ᱤᱱᱟᱹ ᱯᱚᱨᱮ ᱫᱚ ᱠᱟ ᱨᱩᱰᱟᱹ ᱯᱚᱨᱚᱵᱽ ᱦᱚᱸ ᱦᱩᱭᱩᱜ ᱜᱮᱭᱟ, ᱚᱱᱟ ᱯᱚᱨᱚᱵᱽ ᱫᱚ ᱛᱟᱦᱞᱮ ᱟᱯᱮ ᱫᱚᱯᱮ ᱢᱟᱱᱟᱣ ᱜᱮᱭᱟ ᱥᱮ ᱵᱟᱝ-ᱟ?
ᱚᱱᱟ ᱫᱚ ᱦᱟᱜ ᱟᱨᱦᱚᱸ ᱵᱟᱹᱧ ᱟᱸᱡᱚᱢ ᱠᱟᱫᱟ᱾
ᱦᱮᱸ᱾ ᱟᱫᱚ ᱚᱱᱠᱟᱜᱮ ᱱᱟᱜ ᱠᱷᱟᱱ ᱯᱚᱨᱚᱵᱽ ᱫᱚ, ᱴᱚᱴᱷᱟ ᱫᱚᱵᱩ ᱵᱚ ᱵᱷᱮᱜᱟᱨ ᱵᱷᱮᱜᱟᱨᱚᱜ ᱠᱟᱱᱟ ᱛᱚ ᱟᱫᱚ ᱯᱚᱨᱚᱵᱽ ᱠᱚᱫᱚ ᱱᱟᱸᱜ ᱚᱱᱠᱟᱜᱮ ᱧᱩᱛᱩᱢ ᱛᱮᱫᱚ ᱵᱷᱮᱜᱟᱨᱚᱜ ᱠᱟᱱ ᱛᱟᱵᱚᱱᱟ᱾ ᱨᱩᱰᱟᱹ ᱯᱚᱨᱚᱵᱽ ᱫᱚ ᱟᱞᱮ ᱫᱚ ᱱᱟᱜ ᱠᱷᱟᱱ ᱟᱸᱜᱷᱟᱲ ᱵᱚᱸᱜᱟ ᱞᱮ ᱢᱟᱱᱟᱣ ᱜᱮᱭᱟ, ᱚᱱᱮ ᱦᱩᱲᱩ ᱠᱚ ᱤᱨ ᱨᱟᱠᱟᱵ ᱠᱟᱛᱮ, ᱩᱱ ᱡᱚᱠᱷᱚᱱ ᱫᱚ ᱚᱱᱟ ᱱᱟᱣᱟ ᱦᱩᱲᱩ ᱠᱚ ᱤᱨ ᱟᱹᱜᱩ ᱠᱟᱜ-ᱟ ᱛᱚ᱾ ᱟᱫᱚ ᱚᱱᱟ ᱦᱩᱲᱩ ᱛᱮᱜᱮ ᱦᱚᱞᱚᱝ ᱟᱜᱩᱭᱟ ᱠᱚ᱾ ᱦᱩᱲᱩ ᱚ ᱟᱫᱽᱣᱟ ᱪᱟᱣᱞᱮ ᱚᱱᱟᱴᱟᱜ ᱠᱚ ᱞᱟᱹᱦᱩᱫ ᱟᱜᱩᱭᱟ᱾ ᱛᱟᱯᱚᱨᱮ ᱚᱱᱟ ᱨᱮᱱᱟᱜ ᱜᱮ ᱟᱭᱩᱵ ᱵᱮᱲᱟ ᱟ ᱨᱩᱰᱟᱹ ᱦᱤᱞᱳᱜ ᱜᱮ ᱟᱭᱩᱵ ᱵᱮᱲᱟ ᱰᱩᱵᱩᱜ ᱠᱚ ᱵᱮᱱᱟᱣᱟ ᱟᱨ ᱚᱱᱟ ᱰᱩᱵᱩᱜ ᱫᱚ ᱟ ᱫᱟᱠᱟ ᱥᱟᱞᱟᱜ ᱦᱚᱸᱠᱚ ᱰᱩᱵᱩᱜ ᱜᱮᱭᱟ᱾ ᱟᱨ ᱮᱠᱷᱮᱱᱟᱜ ᱦᱚᱸ ᱠᱚ ᱰᱩᱵᱩᱜ ᱜᱮᱭᱟ᱾
ᱟᱨ ᱡᱮᱞ ᱩᱛᱩ ᱡᱮᱞ ᱫᱟᱠᱟᱭᱟᱠᱚ ᱚᱱᱠᱟ ᱠᱟᱛᱮᱜ ᱜᱮ ᱨᱩᱰᱟᱹ ᱯᱚᱨᱚᱵᱽ ᱦᱚᱸ ᱯᱟᱨᱚᱢᱚᱜ-ᱟ᱾
ᱦᱳᱭ, ᱱᱚᱣᱟ ᱯᱚᱨᱚᱵᱽ ᱫᱚ ᱟᱨᱦᱚᱸ ᱛᱤᱱᱟᱹᱜ ᱫᱤᱱ ᱨᱮᱭᱟᱜ ᱠᱟᱱᱟ?
ᱦᱮᱸ, ᱚᱱᱟ ᱯᱚᱨᱚᱵᱽ ᱦᱚᱸ ᱢᱤ ᱫᱤᱱ ᱨᱮᱱᱟᱜ ᱜᱮ ᱠᱟᱱᱟ ᱩᱱᱟᱹᱜ ᱫᱤᱱ ᱫᱚ ᱱᱟᱦᱟᱜ ᱵᱟᱝᱞᱮ ᱢᱟᱱᱟᱣᱟ᱾
ᱦᱮᱸ, ᱛᱟᱦᱚᱞᱮ ᱤᱧ ᱞᱟᱹᱭᱮᱜ ᱟ. ᱧ ᱡᱮ ᱦᱮᱸ ᱥᱚᱨᱦᱟᱭ ᱫᱚ ᱟᱯᱮ ᱫᱚ ᱛᱤᱱᱟᱹᱜ ᱫᱤᱱ ᱯᱮ ᱢᱟᱱᱟᱣᱟ ᱥᱚᱨᱦᱟᱭ ᱯᱚᱨᱚᱵᱽ?
ᱱᱚᱣᱟ ᱫᱚ ᱟᱞᱮ ᱫᱚ ᱢᱚᱬᱮ ᱫᱤᱱ ᱜᱮᱞᱮ ᱢᱟᱱᱟᱣᱟ᱾
ᱟᱪᱪᱷᱟ᱾
ᱟᱨ ᱟᱯᱮ ᱥᱮᱫ ᱫᱚ ᱱᱟᱦᱟᱜ ᱚᱱᱠᱟ, ᱮᱸ ᱟᱯᱮ ᱦᱚᱸ ᱢᱚᱬᱮ ᱫᱤᱱ ᱜᱮᱯᱮ ᱢᱟᱱᱟᱣ ᱜᱮᱭᱟ ᱥᱮ ᱮᱸ ᱾
ᱦᱮᱸ ᱦᱮᱸ, ᱩᱱᱟᱹᱜ ᱫᱤᱱ ᱫᱚ ᱱᱟᱦᱟᱜ ᱢᱚᱬᱮ ᱫᱤᱱ ᱜᱮᱞᱮ ᱢᱟᱱᱟᱣᱮᱜ-ᱟ᱾ ᱟᱫᱚ ᱱᱤᱛᱳᱜ ᱫᱚ ᱚᱱᱠᱟ ᱜᱮ ᱱᱤᱛᱳᱜ ᱫᱚ ᱩᱱᱟᱹᱜ ᱫᱚ ᱚ ᱧᱮᱞᱚᱜ ᱠᱟᱱᱟ ᱡᱮ ᱚ ᱥᱚᱨᱦᱟᱭ ᱯᱚᱨᱚᱵᱽ ᱫᱚ ᱢᱟᱱᱟᱣᱮᱜ-ᱟ ᱠᱚ ᱠᱤᱱᱛᱩ ᱟᱞᱮ ᱟᱛᱳ ᱟᱛᱳ ᱧᱮᱞᱮᱜ-ᱟ ᱡᱮ ᱩᱱᱟᱹᱜ ᱫᱤᱱ ᱫᱚ ᱵᱟᱝᱞᱮ ᱢᱟᱱᱟᱣᱮᱜ-ᱟ᱾ ᱯᱮ ᱫᱤᱱ ᱛᱮᱜᱮ ᱥᱚᱨᱦᱟᱭ ᱯᱚᱨᱚᱵᱽ ᱫᱚ ᱢᱟᱱᱟᱣ ᱠᱟᱛᱮ ᱠᱚ ᱪᱟᱵᱟᱭᱮᱜ-ᱟ᱾ ᱩᱱᱟᱹᱜ ᱫᱤᱱ ᱞᱮᱠᱟ ᱟᱫᱚ ᱡᱟᱠ ᱡᱚᱢᱚᱠ ᱥᱮ ᱢᱚᱬᱮ ᱢᱟᱦᱟ ᱯᱚᱨᱚᱵᱽ ᱠᱤᱱᱛᱩ ᱧᱩᱛᱩᱢ ᱨᱮᱫᱚ ᱦᱮᱱᱟᱜ-ᱟ ᱡᱮ ᱚᱱᱟ ᱫᱚ ᱦᱟᱛᱤ ᱞᱮᱠᱟᱱ ᱯᱚᱨᱚᱵᱽ ᱠᱟᱱ ᱛᱟᱵᱚᱱᱟ ᱢᱚᱬᱮ ᱢᱟᱦᱟ ᱵᱚᱱ ᱢᱟᱱᱟᱣᱟ᱾ ᱟᱫᱚ ᱱᱟᱦᱟᱜ ᱩᱱᱟᱹᱜ ᱫᱤᱱ ᱫᱚ ᱱᱟᱜ ᱟᱞᱮ ᱫᱚ ᱵᱟᱝᱞᱮ ᱢᱟᱱᱟᱣᱮᱜ-ᱟ᱾ ᱯᱮ ᱢᱟᱦᱟ ᱛᱮᱜᱮ ᱯᱩᱭᱞᱩ ᱫᱩ ᱩ ᱩᱢ ᱢᱟᱦᱟ ᱤᱱᱟᱹ ᱯᱚᱨᱮ ᱥᱟᱨᱫᱤ ᱢᱟᱦᱟ ᱟᱨ ᱢᱮᱱᱫᱚ ᱥᱟᱨᱫᱤ ᱢᱟᱦᱟ ᱫᱚ ᱡᱟᱦᱟᱸ ᱠᱷᱩᱱ ᱴᱟᱹᱣ ᱠᱚᱣᱟ ᱚᱱᱟ ᱢᱟᱦᱟᱞᱮ ᱢᱟᱱᱟᱣᱟ ᱟᱨ ᱵᱟᱥᱠᱮ ᱢᱟᱦᱟ ᱚᱱᱟ ᱢᱟᱦᱟᱞᱮ ᱢᱟᱱᱟᱣᱟ᱾
ᱦᱳᱭ ᱟᱨ ᱫᱚ ᱢᱩᱪᱟᱹᱫᱚᱜ ᱛᱟᱯᱮᱭᱟ᱾
ᱚ ᱦᱮᱸ ᱟᱫᱚ ᱢᱩᱪᱟᱹᱫᱚᱜ-ᱟ᱾
ᱟᱹᱰᱤ ᱫᱟᱢᱟᱱ ᱠᱟᱛᱷᱟᱢ ᱞᱟᱹᱭ ᱠᱟᱫᱟ ᱱᱚᱣᱟ ᱫᱚ᱾ ᱟᱨ ᱟᱹᱰᱤ ᱠᱤᱪᱷᱩ ᱜᱤᱢ ᱵᱟᱰᱟᱭᱟ ᱵᱚᱞᱮ ᱱᱚᱣᱟ ᱤᱭᱟᱹ ᱟᱵᱚ ᱥᱟᱱᱛᱟᱞ ᱥᱚᱢᱟᱡᱽ ᱨᱮᱭᱟᱜ ᱯᱚᱨᱚᱵᱽ ᱯᱚᱨᱵᱷᱟᱥ ᱵᱟᱨᱮ ᱛᱮᱫᱚ᱾
ᱦᱮᱸ, ᱟᱫᱚ ᱡᱷᱚᱛᱚ ᱜᱮ ᱚᱱᱠᱟᱱ ᱯᱚᱨᱚᱵᱽ ᱠᱚᱫᱚᱞᱮ ᱢᱟᱱᱟᱣ ᱜᱮᱭᱟ ᱛᱚ, ᱟᱫᱚ ᱚᱱᱟᱛ ᱛᱤᱨ ᱜᱮ ᱠᱟᱹᱴᱤᱡ ᱵᱟᱨ ᱫᱚ ᱵᱟᱰᱟᱭ ᱫᱚ ᱦᱮᱱᱟᱜ ᱜᱮᱭᱟ᱾
ᱦᱳᱭ᱾ ᱟᱨ
ᱦᱮᱸ ᱵᱟᱦᱟ ᱫᱚᱦᱱᱟᱜ ᱟᱯᱮ ᱫᱚ ᱚᱠᱟ ᱪᱟᱸᱫᱚ ᱯᱮ ᱵᱚᱸᱜᱟᱜᱼᱟ?
ᱟᱞᱮ ᱫᱚ ᱵᱟᱦᱟ ᱫᱚ ᱚᱱᱠᱟ ᱚᱱᱟ ᱯᱷᱟᱹᱜᱩᱱ ᱪᱟᱸᱫᱳ ᱜᱮᱞᱮ ᱵᱚᱸᱜᱟᱜᱼᱟ ᱾
ᱟᱪᱪᱷᱟ ᱴᱷᱤᱠ ᱜᱮᱭᱟ ᱦᱮᱸ ᱾ ᱟᱞᱮ ᱦᱚᱸ ᱚᱱᱠᱟᱜᱮ ᱯᱷᱟᱹᱜᱩᱱ ᱵᱚᱸᱜᱟ ᱨᱮᱱᱟᱜ ᱢᱩᱞᱩᱜ ᱢᱚᱬᱮ ᱢᱟᱦᱟ ᱨᱮᱜᱮ ᱵᱟᱦᱟ ᱫᱚᱞᱮ ᱵᱚᱸᱜᱟᱜᱼᱟ᱾ ᱛᱟᱦᱚᱞᱮ ᱢᱟᱜ ᱢᱚᱸᱬᱮ ᱫᱚ ᱟᱯᱮ ᱫᱚ ᱥᱮᱨᱢᱟ ᱠᱮ ᱥᱮᱨᱢᱟ ᱯᱮ ᱵᱚᱸᱜᱟ-ᱟ ᱥᱮ ᱢᱚᱬᱮ ᱥᱮᱨᱢᱟ ᱨᱮ ᱢᱤᱫ ᱡᱚᱠᱷᱟ ᱯᱮ ᱵᱚᱸᱜᱟᱼᱟ᱾
ᱢᱚᱸᱬᱮ ᱥᱮᱨᱢᱟ ᱨᱮ ᱢᱤᱫ ᱫᱚᱢ ᱵᱚᱸᱜᱟ ᱫᱚ ᱦᱩᱭᱩᱜ ᱠᱟᱱᱟ ᱟᱞᱮ ᱥᱮᱫ ᱠᱚᱫᱚ ᱾
ᱟᱪᱪᱷᱟ, ᱦᱮᱸ᱾
ᱦᱮᱸ ᱵᱟᱦᱟ ᱫᱚ ᱚᱱᱠᱟ ᱦᱩᱭᱩᱜ ᱜᱮᱭᱟ ᱦᱮᱸ᱾ ᱦᱮ ᱵᱚᱪᱷᱚᱨ ᱵᱚᱪᱷᱚᱨ ᱜᱮ᱾
ᱟᱪᱪᱷᱟ ᱟᱞᱮ ᱦᱚᱸ ᱚᱱᱟᱜᱮ ᱵᱟᱦᱟ ᱫᱚ ᱵᱚᱪᱷᱚᱨ ᱵᱚᱪᱷᱚᱨ ᱜᱮᱞᱮ ᱢᱟᱱᱟᱣ ᱜᱮᱭᱟ ᱪᱮᱫᱟᱜ ᱥᱮ ᱟᱵᱚ ᱫᱚ ᱱᱟᱜ ᱵᱟᱦᱟ ᱯᱚᱨᱚᱵ ᱜᱮ ᱯᱳᱭᱞᱳ ᱥᱮᱨᱢᱟ ᱨᱮᱱᱟ ᱫᱚ ᱡᱚᱛᱚ ᱠᱷᱚᱱᱟᱜ ᱢᱟᱨᱟᱝ ᱯᱚᱨᱚᱵ ᱠᱟᱱ ᱛᱟᱵᱳᱱᱟ ᱛᱚ ᱾ ᱟᱫᱚ ᱚᱱᱟ ᱵᱟᱢ ᱵᱟᱦᱟ ᱵᱚᱸᱜᱟ ᱞᱮᱠᱷᱟᱱ ᱦᱟᱸᱜ ᱥᱩᱫ ᱠᱚᱨᱮ ᱥᱮ ᱵᱚᱦᱚᱜ ᱠᱚᱨᱮ ᱵᱟᱦᱟ ᱫᱚᱱᱟᱹᱜ ᱵᱟᱢ ᱞᱟᱫᱮ ᱫᱟᱲᱮᱭᱟᱜᱼᱟ ᱥᱮ ᱵᱟᱢ ᱨᱮᱵᱮᱫ ᱫᱟᱲᱮᱭᱟᱜᱼᱟ ᱾ ᱟᱨ ᱚᱱᱠᱟ ᱱᱟᱣᱟ ᱵᱟᱦᱟ ᱠᱚᱦᱚᱸ ᱵᱟᱢ ᱵᱟᱦᱟ ᱨᱟᱥᱟ ᱠᱚᱦᱚᱸ ᱵᱟᱢ ᱪᱮᱯᱮᱡ ᱫᱟᱲᱮᱭᱟᱜᱼᱟ ᱾ ᱚᱱᱟ ᱠᱷᱟᱹᱛᱤᱨ ᱵᱟᱦᱟ ᱯᱚᱨᱚᱵ ᱥᱮ ᱵᱟᱦᱟ ᱵᱚᱸᱜᱟ ᱫᱚᱱᱟᱜ ᱥᱮᱨᱢᱟ ᱠᱮ ᱥᱮᱨᱢᱟ ᱜᱮ ᱯᱩᱭᱞᱩ ᱯᱷᱟᱹᱜᱩᱱ ᱵᱚᱸᱜᱟ ᱨᱮᱱᱟᱜ ᱢᱩᱞᱩᱜ ᱢᱚᱸᱬᱮ ᱢᱟᱦᱟ ᱨᱮᱜᱮ ᱵᱟᱦᱟ ᱫᱚᱞᱮ ᱵᱚᱸᱜᱟᱜᱼᱟ ᱟᱨ ᱢᱟᱜ ᱢᱚᱸᱬᱮ ᱫᱚ ᱱᱟᱜ ᱯᱮ ᱥᱮᱨᱢᱟ ᱚᱱᱛᱚᱨ ᱪᱷᱟᱰᱟ ᱠᱟᱛᱮᱜ ᱢᱤᱫ ᱡᱚᱠᱷᱟ ᱞᱮ ᱵᱚᱸᱜᱟᱜᱼᱟ ᱾
ᱱᱚᱣᱟ ᱱᱚᱣᱟᱜᱮ ᱟᱹᱰᱤ ᱱᱚᱣᱟ ᱥᱚᱨᱦᱟᱭ ᱟᱨ ᱵᱟᱦᱟ ᱵᱚᱸᱜᱟ ᱫᱚ ᱟᱹᱰᱤ ᱢᱟᱨᱟᱝ ᱯᱚᱨᱚᱵ ᱢᱮᱱ ᱛᱮᱵᱚᱱ ᱢᱮᱱ ᱫᱟᱲᱮᱜ ᱜᱮᱭᱟ ᱡᱮ ᱦᱮ ᱟᱨ ᱥᱚᱨᱚᱦᱟᱭ ᱫᱚ ᱛᱚᱵᱮ ᱚᱱᱠᱟ ᱥᱚᱨᱚᱦᱟᱭ ᱫᱚ ᱥᱟᱠᱨᱟᱛ ᱫᱚ ᱪᱮᱫ ᱞᱮᱠᱟ ᱟᱯᱮ ᱫᱚᱯᱮ ᱢᱟᱱᱟᱣ ᱵᱟᱲᱟᱭ ᱜᱮᱭᱟ?
ᱦᱮᱸ ᱥᱟᱠᱨᱟᱛ ᱫᱚ ᱱᱟᱜ ᱟᱞᱮ ᱴᱷᱮᱱ ᱫᱚ ᱱᱟᱜ ᱯᱩᱱ ᱫᱤᱱ ᱞᱮ ᱢᱟᱱᱟᱣᱟ ᱾ ᱥᱟᱠᱨᱟᱛ ᱦᱚᱸ ᱵᱷᱟᱹᱜᱤ ᱜᱮᱞᱮ ᱢᱟᱱᱟᱣᱟ᱾
ᱚᱱᱠᱟ ᱡᱟᱸᱠ ᱡᱚᱢᱚᱠ ᱜᱤ ᱦᱩᱭᱩᱜᱼᱟ, ᱟᱪᱪᱷᱟ ᱛᱟᱦᱞᱮ ᱦᱮᱸ ᱥᱟᱠᱨᱟᱛ ᱵᱷᱟᱹᱜᱤ ᱠᱩᱠᱞᱤ ᱜᱮᱢ ᱞᱟᱹᱭ ᱟᱠᱟᱜ ᱛᱟᱦᱚᱞᱮ ᱟᱯᱮ ᱥᱮᱱ ᱫᱚ ᱱᱟᱜ ᱥᱟᱠᱨᱟᱛ ᱨᱮ ᱵᱷᱮᱡᱟ ᱫᱚᱯᱮ ᱛᱩᱧ ᱟᱥᱮ ᱵᱟᱝᱟ?
ᱟᱞᱮ ᱥᱮᱱ ᱫᱚ ᱱᱟᱜ ᱚᱱᱟ ᱫᱚ ᱛᱩᱧ ᱫᱚ ᱵᱟᱠᱚ ᱛᱩᱧᱟ ᱾ ᱢᱮᱱᱠᱷᱟᱱ ᱟᱭᱢᱟ ᱡᱟᱭᱜᱟ ᱠᱚᱨᱮ ᱜᱮᱠᱚ ᱫᱚᱠᱚ ᱛᱩᱧ ᱜᱮᱭᱟ᱾
ᱢᱮᱱᱠᱷᱟᱱ ᱟᱞᱮ ᱡᱟᱦᱟᱸ ᱟᱛᱳ ᱠᱟᱱ ᱛᱟᱞᱮᱭᱟ ᱚᱸᱰᱮ ᱫᱚ ᱵᱟᱝᱠᱚ ᱛᱩᱧ ᱜᱮᱭᱟ᱾
ᱟᱪᱪᱷᱟ ᱟᱞᱮ ᱥᱮᱱ ᱫᱚ ᱱᱟᱜ ᱥᱟᱠᱟᱨᱟᱛ ᱥᱤᱧᱥᱟᱠᱟᱨᱟᱛ